ᱦᱮᱞᱳ᱾
ᱦᱮᱸ
ᱦᱮᱸ ᱥᱟᱹᱜᱩᱱ ᱥᱮᱛᱟᱜ᱾
ᱦᱮᱸ ᱜᱚᱢᱠᱮ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ᱾ ᱟᱵᱮᱱ ᱫᱚ ᱪᱮᱫ ᱠᱟ ᱦᱮᱸ ᱪᱟ ᱱᱟᱥᱛᱟ ᱫᱚ ᱦᱳᱭ ᱵᱟᱲᱟᱭᱱᱟ᱾
ᱟᱪᱪᱷᱟ᱾
ᱪᱮᱫ ᱠᱟ ᱢᱮᱱᱟᱜ ᱟᱠᱟᱫ ᱵᱮᱱᱟ?
ᱦᱮᱸ ᱜᱚᱝᱠᱮ ᱱᱟᱯᱟᱭ ᱜᱮ ᱦᱮᱱᱟᱜ ᱟᱠᱟᱫ ᱞᱤᱧᱟᱹ᱾ ᱟᱨ ᱜᱚᱢᱠᱮ ᱟᱹᱵᱤᱱ ᱫᱚ?
ᱟᱹᱞᱤᱧ ᱦᱚᱸ ᱱᱟᱯᱟᱭ ᱵᱟᱲᱟ ᱜᱮ᱾
ᱟᱪᱪᱷᱟ᱾
ᱛᱟᱯᱚᱨ ᱦᱩᱲᱩ ᱨᱚᱦᱚᱭ ᱠᱚ ᱯᱩᱨᱟᱹᱣ ᱵᱟᱲᱟ ᱦᱩᱭᱱᱟ ᱥᱮ ᱟᱣᱨᱤᱭᱟᱜᱼᱟ?
ᱦᱮᱸ ᱜᱚᱝᱠᱮ ᱯᱩᱨᱟᱹᱣ ᱵᱟᱲᱟ ᱦᱩᱭᱮᱱᱟ ᱦᱩᱲᱩ ᱨᱚᱦᱚᱭ ᱠᱚᱫᱚ᱾ ᱪᱟᱵᱟ ᱟᱠᱟᱱᱟ ᱛᱚ ᱜᱚᱢᱠᱮ ᱟᱯᱮ ᱥᱮᱜ ᱜᱮ?
ᱟᱞᱮ ᱥᱮᱫ ᱫᱚ ᱟᱹᱣᱨᱤ ᱮᱠᱷᱚᱱᱚ ᱫᱟᱜ ᱡᱟᱹᱲᱤ ᱚᱱᱠᱟ ᱵᱟᱹᱱᱩᱜᱼᱟ ᱵᱟᱹᱭᱦᱟᱹᱲ ᱠᱚᱫᱚ ᱨᱚᱦᱚᱭ ᱯᱩᱨᱟᱹᱣ ᱵᱟᱲᱟ ᱞᱮᱠᱟ ᱜᱮ ᱵᱟᱹᱫᱽ ᱫᱚ ᱵᱟᱹᱠᱤ ᱢᱮᱱᱟᱜ ᱜᱮᱭᱟ ᱡᱚᱛᱚ ᱦᱚᱲᱟᱜ ᱜᱮ
ᱟᱪᱪᱷᱟ ᱟᱪᱪᱷᱟ ᱜᱚᱝᱠᱮ ᱚᱱᱛᱮ ᱫᱚ ᱫᱟᱜ ᱠᱚᱫᱚ ᱵᱟᱭ ᱡᱟᱹᱲᱤᱭᱫᱟ?
ᱫᱟᱜ ᱠᱚᱫᱚ ᱡᱟᱹᱲᱤ ᱫᱚ ᱡᱟᱹᱲᱤ ᱫᱟ ᱦᱟᱞᱠᱟ ᱦᱟᱞᱠᱟ ᱫᱚᱢᱮ ᱫᱚ ᱵᱟᱝ ᱧᱩᱨᱩᱜ ᱠᱟᱱᱟ ᱱᱟᱥᱮ ᱱᱟᱥᱮ ᱰᱩᱸᱰᱨᱩᱜ ᱢᱟ ᱰᱮᱞᱤ ᱜᱮ ᱰᱩᱸᱰᱨᱩᱜ ᱜᱮ ᱫᱚᱦᱚ ᱠᱟᱜ ᱠᱟᱱ ᱫᱟᱜ ᱨᱤᱢᱤᱞ ᱢᱟ ᱨᱟᱠᱟᱵ ᱠᱟᱜ ᱠᱟᱱ ᱫᱟᱜ ᱫᱚ ᱵᱟᱭ ᱫᱟᱜ ᱮᱫᱟᱭ ᱾
ᱟᱪᱪᱷᱟ᱾
ᱱᱟᱥᱮ ᱱᱟᱥᱮᱭ ᱫᱟᱜ ᱮᱫᱟᱭ ᱟᱠᱟ ᱡᱚᱠᱷᱟᱡ ᱢᱟᱱᱮ ᱠᱟᱡᱮ ᱫᱚ ᱵᱟᱝ ᱞᱟᱜᱟᱜ ᱠᱟᱱᱟ᱾
ᱟᱪᱪᱷᱟ᱾ ᱱᱚᱱᱛᱮ ᱫᱚ ᱦᱚᱞᱟ ᱦᱚᱞᱟ ᱠᱷᱚᱱ ᱦᱚᱞᱟ ᱟᱹᱭᱩᱵ ᱠᱷᱚᱱ ᱫᱤᱱ ᱢᱤᱫ ᱧᱤᱫᱟᱹ ᱫᱟᱜ ᱟᱠᱟᱫᱟ ᱛᱮᱦᱮᱧ ᱦᱚᱸ ᱥᱮᱛᱟᱜ ᱠᱷᱚᱱᱮ ᱫᱟᱜᱮᱜᱼᱟ ᱦᱮᱸ ᱠᱷᱩᱵᱮ ᱫᱟᱜ ᱮᱫᱟᱭ ᱱᱚᱛᱮ ᱫᱚ ᱵᱟᱹᱫᱽ ᱠᱚᱨᱮ ᱦᱚᱸ ᱵᱟᱹᱭᱦᱟᱹᱲ ᱠᱚᱨᱮ ᱦᱚᱸ ᱵᱟᱭ ᱥᱟᱦᱚᱵ ᱠᱟᱱᱟ ᱫᱟᱜ ᱠᱚ
ᱛᱟᱯᱚᱨ ᱵᱚᱞ ᱠᱚᱵᱮᱱ ᱠᱷᱮᱞ ᱵᱟᱲᱟᱜᱼᱟ ᱥᱮ ᱵᱟᱝ?
ᱦᱮᱸ ᱜᱚᱝᱠᱮ ᱵᱚᱞ ᱠᱚᱞᱤᱧ ᱠᱷᱮᱞ ᱵᱟᱲᱟᱭ ᱜᱮᱭᱟᱞᱤᱧ᱾
ᱮᱸ ᱜᱚᱝᱠᱮ ᱟᱹᱵᱤᱱ ᱫᱚ?
ᱦᱮᱸ
ᱟᱹᱵᱤᱱ ᱫᱚᱸᱵᱮᱱ ᱠᱷᱮᱞ ᱵᱟᱲᱟᱭ ᱜᱮᱭᱟ ᱥᱮ ᱵᱟᱝ ᱵᱚᱞ ᱠᱚᱫᱚ?
ᱦᱮᱸ ᱟᱹᱞᱤᱧ ᱦᱚᱞᱤᱧ ᱠᱷᱮᱞ ᱵᱟᱲᱟᱭ ᱜᱮᱭᱟ ᱠᱷᱮᱞ ᱫᱚ᱾
ᱟᱪᱪᱷᱟ ᱛᱟᱦᱚᱞᱮ ᱜᱚᱝᱠᱮ ᱚᱠᱟᱨᱮᱵᱤᱱ ᱠᱷᱮᱞ ᱜᱮᱭᱟ ᱟᱹᱵᱤᱱ ᱫᱚ? ᱯᱮᱱ ᱥᱮ ᱠᱤᱯᱟᱨ ᱵᱮᱱ ᱛᱟᱦᱮᱱ ᱜᱮᱭᱟ?
ᱟᱹᱞᱤᱧ ᱫᱚ ᱠᱷᱮᱞᱳᱜ ᱛᱟᱦᱮᱸᱫ᱾ ᱟᱨ ᱠᱳᱱᱚ ᱡᱚ ᱠᱷᱚᱱ ᱰᱤᱯᱷᱮᱱᱥ ᱦᱚᱸᱠᱚ ᱠᱚᱨᱟᱣ ᱵᱟᱲᱟ ᱦᱚᱪᱚ ᱞᱤᱧᱟ ᱟᱫᱚ ᱰᱤᱯᱷᱮᱱᱥ ᱫᱚ ᱵᱮᱥᱤ ᱫᱚ ᱵᱟᱹᱞᱤᱧ ᱠᱷᱮᱞᱳᱜ ᱦᱟᱯ ᱨᱮᱜᱮ ᱵᱮᱥᱤ ᱞᱤᱧ ᱠᱷᱮᱞᱳᱜ ᱛᱟᱦᱮᱫ᱾
ᱟᱪᱪᱷᱟ ᱟᱪᱪᱷᱟ᱾ ᱟᱪᱪᱷᱟ ᱜᱚᱝᱠᱮ ᱚᱱᱛᱮ ᱫᱚ ᱵᱚᱞ ᱠᱷᱮᱞ ᱠᱚᱫᱚ ᱮᱦᱚᱵ ᱟᱠᱟᱱᱟ ᱥᱮ ᱟᱹᱣᱨᱤ ᱜᱮ?
ᱵᱚᱞ ᱠᱷᱮᱞ ᱫᱚ ᱮᱦᱚᱵ ᱠᱟᱱᱟ ᱟᱫᱚ ᱚᱱᱠᱟ ᱞᱟᱹᱴᱩ ᱠᱷᱮᱞᱟ ᱫᱚ ᱟᱹᱣᱨᱤᱭᱼᱟ ᱪᱷᱳᱴᱳ ᱠᱷᱟᱴᱳ ᱠᱷᱮᱞ ᱦᱩᱭᱩᱜ ᱠᱟᱱᱟ᱾ ᱯᱚᱧᱪᱟᱥ ᱦᱟᱡᱟᱨ ᱛᱟᱨᱯᱚᱨ ᱥᱟᱴᱷ ᱦᱟᱡᱟᱨ ᱛᱟᱨᱯᱚᱨ ᱥᱤᱢ ᱠᱷᱮᱞ ᱠᱚ ᱢᱮᱨᱚᱢ ᱠᱷᱮᱞ ᱠᱚ ᱚᱱᱠᱟ ᱴᱟᱠᱟ ᱠᱷᱮᱞ ᱫᱚ ᱤᱭᱼᱟ ᱞᱟᱠᱷ ᱫᱷᱟᱹᱵᱤᱡ ᱫᱚ ᱟᱹᱣᱨᱤ ᱢᱟᱱᱮ ᱥᱤᱡᱤᱱ ᱢᱟᱱᱮ ᱯᱚᱱᱨᱚ ᱟᱜᱚᱥᱴ ᱯᱚᱨ ᱠᱷᱚᱡ ᱫᱚ ᱠᱷᱮᱞ ᱦᱚᱪᱚᱭᱟᱠᱚ ᱦᱟᱸᱜ ᱟᱫᱚ ᱮᱠᱷᱚᱱ ᱫᱚ ᱟᱹᱣᱨᱤ ᱠᱚ ᱮᱞᱟᱣᱩᱱᱥᱟ ᱚᱱᱟ ᱠᱚᱫᱚ
ᱟᱪᱪᱷᱟ ᱟᱪᱪᱷᱟ ᱜᱚᱝᱠᱮ ᱚᱱᱛᱮ ᱫᱚ ᱚᱱᱟ ᱥᱤᱨᱯᱟᱹ ᱞᱮᱠᱟ ᱪᱮᱜ ᱠᱚ ᱫᱚᱦᱚ ᱠᱟᱜᱼᱟ ᱢᱟᱱᱮ ᱥᱩᱠᱨᱤ, ᱵᱷᱮᱲᱟ ᱥᱮ
ᱦᱮᱸ ᱥᱩᱠᱨᱤ, ᱵᱷᱮᱲᱟ, ᱥᱤᱢ ᱠᱚᱦᱚᱸ ᱯᱨᱮᱨᱟᱭ ᱠᱚ ᱠᱷᱮᱞ ᱵᱟᱲᱟ ᱦᱚᱪᱚᱭ ᱜᱮᱭᱟ ᱡᱚᱛᱚ ᱜᱮ᱾ ᱟᱫᱚ ᱱᱮᱛᱟᱨ ᱫᱚ ᱜᱤᱫᱽᱨᱟᱹ ᱠᱚᱣᱟᱜ ᱵᱮᱥᱤ ᱦᱳᱭᱳᱜ-ᱟ ᱥᱤᱢ ᱠᱷᱮᱞᱟ᱾
ᱟᱪᱪᱷᱟ᱾
ᱟᱨ ᱚᱱᱠᱟ ᱞᱟᱹᱴᱩ ᱜᱤᱫᱽᱨᱟᱹ ᱠᱚᱣᱟᱜ ᱫᱚ ᱟᱵᱚ ᱠᱚ ᱞᱮᱠᱟᱱᱟᱜ ᱫᱚ ᱴᱩᱠ ᱴᱟᱠ ᱚᱱᱠᱟ ᱫᱚ ᱢᱟᱱᱮ ᱵᱤᱥᱤ ᱵᱟᱝ ᱦᱳᱭᱤᱜ-ᱟ ᱥᱤᱡᱤᱱ ᱟᱹᱣᱨᱤᱭᱟᱜ-ᱟ ᱥᱮ ᱛᱟᱯᱚᱨ ᱪᱟᱥ ᱵᱟᱥ ᱱᱚᱸᱜ-ᱚᱭ ᱡᱮᱢᱚᱱ ᱟᱹᱣᱨᱤ ᱞᱮ ᱯᱩᱨᱟᱹᱣᱟ ᱱᱤᱛᱚᱜ ᱦᱚᱸ᱾
ᱟᱪᱪᱷᱟ, ᱟᱪᱪᱷᱟ᱾
ᱚᱱᱟ ᱠᱚ ᱤᱭᱟᱹᱛᱮ ᱮᱠᱷᱚᱱ ᱫᱚ ᱞᱟᱹᱴᱩ ᱠᱷᱮᱞ ᱫᱚ ᱟᱨᱚ ᱠᱷᱮᱞ ᱵᱟᱲᱟ ᱦᱚᱪᱚ ᱦᱳᱭᱳᱜ-ᱟ ᱢᱟᱱᱮ ᱥᱤᱡᱤᱱ ᱟᱹᱣᱨᱤ ᱛᱤᱭᱳᱜᱳᱜ ᱨᱮᱫᱚ᱾ ᱯᱚᱱᱨᱚ ᱟᱸᱜᱚᱥᱴ ᱯᱚᱨ ᱠᱷᱚᱡ ᱫᱚ ᱟᱫᱚ ᱠᱷᱮᱞ ᱦᱩᱭᱩᱜ ᱜᱮᱭᱟ ᱯᱨᱟᱭ ᱟᱞᱮ ᱥᱮᱫ ᱫᱚ᱾ ᱞᱟᱹᱴᱩ ᱠᱷᱮᱞᱟ ᱦᱚᱸ᱾ ᱛᱟᱯᱚᱨ ᱪᱟᱥ ᱵᱟᱥ ᱠᱚ ᱟᱵᱮᱱ ᱫᱚ ᱚᱞᱚᱜ ᱟᱵᱮᱱ ᱥᱮ ᱪᱟᱥ ᱵᱟᱥ ᱨᱮᱜᱮ ᱵᱮᱱ ᱫᱟᱲᱟ ᱵᱟᱲᱟᱭᱟ ᱤᱱᱠᱟ?
ᱟᱹᱞᱤᱧ ᱫᱚ ᱚᱞ ᱫᱚ ᱞᱤᱧ ᱚᱞᱚᱜ ᱠᱟᱱ ᱜᱮᱭᱟ ᱮᱱᱛᱮ ᱨᱮᱦᱚᱸ ᱵᱟᱹᱛ ᱵᱟᱹᱭᱦᱟᱹᱲ ᱨᱮᱱᱟᱜ ᱠᱟᱹᱢᱤ ᱢᱟ ᱦᱩᱭᱩᱜ ᱜᱮᱭᱟ ᱥᱮ᱾ ᱟᱨ ᱪᱟᱥ ᱵᱟᱥ ᱠᱷᱟᱹᱛᱤᱨ ᱚᱲᱟᱜ ᱥᱮᱫ ᱦᱮᱡ ᱦᱳᱭ ᱠᱟᱱᱟ᱾ ᱪᱟᱥ ᱵᱟᱥ ᱠᱚ ᱪᱟᱵᱟ ᱞᱮᱱᱠᱷᱟᱱ ᱪᱟᱵᱟ ᱢᱟ ᱪᱟᱵᱟ ᱠᱟᱱᱟ᱾ ᱟᱨ ᱠᱤᱪᱷᱩ ᱫᱤᱱ ᱯᱚᱨᱮ ᱠᱷᱟᱱ ᱜᱮ ᱤᱧ ᱚᱲᱟᱜ ᱠᱷᱚᱱ ᱜᱮ ᱞᱤᱧ ᱚᱞᱚᱜ ᱜᱮᱭᱟ ᱞᱤᱧ᱾
ᱚ ᱚᱲᱟᱜ ᱠᱷᱚᱱ ᱜᱮ ᱵᱮᱱ ᱚᱞᱚᱜ-ᱟ᱾ ᱚᱱᱛᱮ ᱫᱚ ᱦᱮᱸ ᱠᱟᱹᱣᱰᱤ ᱫᱚ ᱞᱟᱜᱟᱜ ᱜᱮᱭᱟ ᱦᱳᱥᱴᱮᱞ ᱠᱚᱨᱮ ᱫᱚ᱾ ᱚᱞ ᱪᱤᱠᱤ ᱠᱚ ᱚᱱᱛᱮ ᱠᱚ ᱯᱟᱲᱦᱟᱣ ᱠᱚᱣᱟ ᱥᱮ ᱵᱟᱝ?
ᱚᱲᱟᱜ ᱠᱷᱚᱱ ᱜᱮᱞᱮ ᱦᱮᱸ ᱜᱚᱝᱠᱮ ᱚᱞ ᱪᱤᱠᱤ ᱫᱚ ᱦᱮᱱᱟᱜ ᱜᱮᱭᱟ ᱥᱳᱨ ᱨᱮᱜᱮ᱾
ᱚ
ᱠᱟᱹᱴᱤᱡ ᱟᱫᱚ ᱠᱚᱞᱮᱡᱽ ᱠᱚᱫᱚ ᱠᱟᱹᱴᱤᱡ ᱥᱟᱸᱜᱤᱧ ᱧᱚᱜ ᱨᱮ ᱢᱮᱱᱟᱜ ᱛᱟᱞᱮᱭᱟ᱾
ᱢᱟᱱᱮ ᱵᱟᱡᱟᱨ ᱠᱷᱚᱡ ᱫᱚ ᱯᱷᱟᱨᱟᱠ ᱨᱮᱜᱮ ᱟᱹᱛᱩ ᱫᱤᱥᱚᱢ ᱛᱟᱯᱮ ᱫᱚ᱾
ᱦᱮᱸ ᱜᱚᱝᱠᱮ ᱵᱟᱡᱟᱨ ᱨᱮᱫᱚ ᱠᱷᱚᱱ ᱫᱚ ᱯᱷᱟᱨᱟᱠ ᱜᱮ ᱛᱟᱞᱮᱭᱟ ᱟᱹᱛᱩ ᱫᱤᱥᱚᱢ ᱫᱚ᱾
ᱚ ᱚ᱾
ᱟᱪᱪᱷᱟ ᱜᱚᱝᱠᱮ ᱟᱯᱮ ᱥᱮᱫ ᱫᱚ ᱛᱚᱵᱮ ᱥᱟᱱᱛᱟᱞᱤ ᱢᱤᱰᱤᱭᱟᱢ ᱠᱮᱞᱟᱥ ᱢᱮᱱᱟᱜ-ᱟ ᱥᱮ ᱵᱟᱝ?
ᱥᱟᱣᱛᱟᱞᱤ ᱦᱮᱸ ᱢᱮᱱᱟᱜ ᱫᱚ ᱢᱮᱱᱟᱜ-ᱟ ᱛᱚ ᱵᱮᱥᱤ ᱫᱚ ᱵᱟᱝ ᱠᱚ ᱯᱟᱲᱦᱟᱜ ᱛᱟᱞᱮᱭᱟ ᱥᱟᱱᱛᱟᱞᱤ ᱨᱮ ᱫᱚ ᱟᱞᱮ ᱫᱚ᱾
ᱵᱟᱝᱞᱟ ᱢᱤᱰᱤᱭᱟᱢ, ᱤᱝᱞᱤᱥ ᱢᱤᱰᱤᱭᱟᱢ ᱨᱮᱜᱮ ᱵᱤᱥᱤ ᱠᱚ ᱯᱟᱲᱦᱟᱣ ᱛᱟᱦᱮᱱ᱾ᱥᱟᱱᱛᱟᱞᱤ ᱢᱤᱰᱤᱭᱟᱢ ᱫᱚ ᱩᱱᱟᱹᱜ ᱵᱟᱝ ᱵᱟ ᱠᱚ ᱯᱟᱲᱦᱟᱣᱟ ᱟᱨ ᱯᱟᱲᱦᱟᱜ ᱜᱤᱫᱽᱨᱟᱹ ᱦᱚᱸ ᱵᱟᱹᱱᱩᱜ ᱠᱚᱣᱟ ᱩᱱᱟᱹᱜ ᱱᱚᱛᱮ᱾ ᱯᱟᱲᱦᱟᱣ ᱫᱚ ᱵᱤᱥᱤ ᱢᱟᱱᱮ ᱚᱞᱚᱜ ᱯᱟᱲᱦᱟᱜ ᱥᱮᱫ ᱫᱚ ᱵᱤᱥᱤ ᱫᱚ ᱵᱟᱝ ᱠᱚ ᱡᱩᱞᱩᱝᱟᱜ-ᱟ᱾
ᱱᱮᱛᱟᱨ ᱫᱚ ᱦᱟᱞ ᱦᱟᱞᱠᱟᱭ ᱦᱟᱨᱟᱣ ᱠᱟᱱ ᱥᱮ ᱴᱩᱠ ᱴᱟᱠ ᱚᱱᱟ ᱤᱥᱠᱩᱞ ᱠᱚᱨᱮᱭ ᱪᱟᱞᱟᱣ ᱵᱟᱲᱟᱜ-ᱟ᱾ ᱛᱟᱯᱚᱨ ᱦᱟᱞᱠᱟᱭ ᱦᱟᱨᱟᱭᱮᱱ ᱥᱮ ᱵᱚᱭᱮᱥ ᱦᱩᱭᱮᱱ ᱛᱟᱭ ᱵᱟ ᱠᱷᱟᱡ ᱫᱚ ᱵᱟᱭᱨᱮ ᱠᱟᱹᱢᱤ᱾
ᱟᱵᱚ ᱦᱚᱲ ᱦᱚᱯᱚᱱᱟᱜ ᱛᱚ ᱨᱮᱸᱜᱮᱡ, ᱨᱮᱸᱜᱮᱡ ᱚᱲᱟᱜ ᱨᱮ ᱯᱨᱟᱭ ᱨᱮᱸᱜᱮᱡ ᱚᱲᱟᱜ ᱜᱮ ᱡᱚᱛᱚ ᱦᱚᱲ ᱜᱮ ᱦᱚᱲ ᱦᱚᱯᱚᱱ ᱵᱚᱞᱛᱮ ᱜᱮ ᱢᱟᱱᱮ ᱱᱚᱝᱠᱟ ᱩᱱᱟᱹᱜ ᱯᱩᱸᱡᱤ ᱠᱚᱫᱚ ᱵᱟᱝ ᱛᱟᱦᱮᱱ ᱛᱟᱵᱚᱱᱟ ᱛᱚ ᱵᱟᱭᱨᱮ ᱪᱟᱞᱟᱜ ᱜᱮ ᱦᱳᱭᱳᱜᱼᱟ ᱾
ᱦᱳᱭ ᱦᱳᱭ ᱾ ᱟᱪᱪᱷᱟ ᱜᱚᱝᱠᱮ ᱟᱹᱵᱤᱱ ᱛᱚ ᱚᱲᱟᱜ ᱨᱮᱵᱤᱱ ᱛᱟᱦᱮᱱ ᱜᱮᱭᱟ ᱥᱮ ᱪᱮᱫ ᱠᱚᱵᱤᱱ ᱠᱟᱹᱢᱤ ᱵᱟᱲᱟᱭ ᱜᱮᱭᱟ?
ᱚᱲᱟᱜ ᱠᱚᱨᱮ ᱜᱮ ᱪᱮᱜ ᱵᱮᱱ ᱠᱟᱹᱢᱤᱭᱟ ᱾ ᱪᱟᱥᱵᱟᱥ ᱠᱚᱨᱮᱜ ᱛᱟᱵᱚᱨ ᱴᱩᱠ ᱴᱟᱠ ᱵᱚᱞ ᱠᱷᱮᱞ ᱠᱚ ᱫᱟᱲᱟ ᱵᱟᱲᱟᱭ ᱦᱳᱭᱳᱜᱼᱟ ᱾
ᱟᱪᱪᱷᱟ ᱾ ᱟᱪᱪᱷᱟ ᱜᱚᱢᱠᱮ ᱟᱵᱤᱱ ᱫᱚ ᱛᱚᱵᱮ ᱵᱟᱦᱨᱮ ᱠᱟᱹᱢᱤ ᱠᱚᱫᱚ ᱵᱟᱵᱤᱱ ᱪᱟᱞᱟᱣ ᱠᱟᱱᱟ?
ᱵᱟᱨᱦᱮ ᱠᱟᱹᱢᱤ ᱞᱤᱧ ᱦᱮᱞᱟᱣ ᱵᱟᱲᱟ ᱞᱮᱱᱟ ᱠᱤᱪᱷᱩ ᱫᱤᱱ ᱞᱟᱦᱟ ᱾ ᱟᱨ ᱫᱩ ᱦᱟᱡᱟᱨ ᱯᱚᱸᱪᱤᱥ ᱞᱤᱧ ᱦᱮᱞᱟᱣ ᱞᱮᱱᱟ ᱛᱟᱦᱮᱸ ᱠᱟᱱᱟᱞᱤᱧ ᱱᱚᱭ ᱫᱚᱥ ᱢᱟᱥ ᱜᱟᱱ ᱾
ᱟᱪᱪᱷᱟ ᱾
ᱛᱟᱯᱚᱨ ᱨᱩᱣᱟᱹᱲ ᱦᱮᱡ ᱵᱟᱲᱟ ᱦᱳᱭ ᱠᱟᱱᱟ ᱛᱟᱯᱚᱨ ᱦᱮᱞᱟᱣ ᱫᱚ ᱟᱫᱚ ᱧᱩᱢ ᱵᱟᱲᱟ ᱫᱚ ᱵᱟᱝ ᱦᱳᱭ ᱠᱟᱱᱟ ᱚᱸᱰᱮ ᱦᱚᱸᱠᱚ ᱦᱚᱦᱚᱭᱮᱫ ᱜᱮᱭᱟ ᱢᱮᱱ ᱫᱮᱞᱟᱭᱟ ᱵᱟᱭᱨᱮ ᱠᱟᱹᱢᱤ ᱫᱮᱞᱟ ᱭᱟ ᱵᱟᱭᱨᱮ ᱠᱟᱹᱢᱤ ᱟᱫᱚ
ᱟᱪᱪᱷᱟ ᱾
ᱯᱨᱟᱭ ᱡᱩᱫᱤ ᱵᱟᱭᱨᱮ ᱨᱮᱜᱮ ᱥᱚᱢᱚᱭ ᱵᱮᱱ ᱠᱟᱴᱟᱣ ᱛᱟᱦᱚᱞᱮ ᱟᱹᱛᱩ ᱫᱤᱥᱚᱢ ᱨᱮᱫᱚ ᱛᱤᱥ ᱵᱮᱱ ᱫᱟᱬᱟᱱᱟ ᱾
ᱚᱱᱟᱦᱚ ᱦᱳᱭ ᱜᱮ ᱾
ᱵᱟᱨ ᱫᱷᱟᱣ ᱞᱤᱧ ᱦᱮᱞᱟᱣ ᱞᱮᱱᱟ ᱵᱟᱭᱨᱮ ᱠᱟᱹᱢᱤ ᱟᱨ ᱵᱟᱹᱞᱤᱧ ᱦᱮᱞᱟᱣ ᱠᱟᱱᱟ ᱾
ᱟᱪᱪᱷᱟ ᱜᱚᱢᱠᱮ ᱛᱟ ᱱᱮᱦᱮᱜ ᱠᱟᱹᱢᱤ ᱫᱚ ᱟᱸᱴ ᱜᱮ ᱛᱟᱦᱮᱸᱜ ᱥᱮ ᱥᱚᱡᱽ ᱜᱮ ᱛᱟᱦᱮᱸᱜ?
ᱠᱟᱹᱢᱤ ᱫᱚ ᱵᱟᱭᱨᱮ ᱠᱟᱹᱢᱤ ᱫᱚ ᱪᱮᱫ ᱮᱢ ᱢᱮᱱᱟ ᱢᱟᱱᱮ ᱫᱚᱢᱮ ᱟᱴᱠᱟᱱᱤ ᱫᱚ ᱵᱟᱝ ᱠᱟᱱᱟ ᱛᱚ ᱡᱩᱫᱤ ᱵᱮᱱ ᱥᱮᱬᱟᱭᱟ ᱡᱟᱦᱟᱸ ᱞᱮᱠᱟᱱᱟᱜ ᱠᱟᱹᱢᱤ ᱜᱮ ᱟᱴ ᱵᱟᱵᱮᱱ ᱢᱚᱱᱮᱭᱟᱜᱼᱟ ᱵᱟᱭᱨᱮ ᱨᱮᱫᱚ ᱟᱨ ᱵᱟᱭᱨᱮ ᱨᱮᱫᱚ ᱠᱟᱹᱣᱲᱤ ᱦᱚᱸ ᱫᱚᱢᱮ ᱧᱟᱢᱚᱜᱼᱟ ᱥᱮ ᱛᱚ ᱡᱩᱫᱤ ᱢᱚᱱᱮ ᱞᱟᱜᱟᱜ ᱛᱚᱵᱮ ᱚᱱᱟ ᱡᱩᱫᱤ ᱢᱚᱱ ᱫᱤᱭᱮᱵᱤᱱ ᱠᱟᱹᱢᱤᱭᱟ ᱛᱟᱦᱞᱮ ᱠᱷᱟᱱ ᱫᱚ ᱚᱠᱟᱴᱟᱜ ᱠᱟᱹᱢᱤ ᱜᱮ ᱟᱴ ᱠᱟᱹᱢᱤ ᱫᱚ ᱵᱟᱝ ᱠᱟᱱᱟ ᱾ ᱟᱫᱚ ᱫᱚᱢᱮ ᱟᱴ ᱠᱟᱹᱢᱤ ᱵᱮᱱ ᱞᱟᱜ ᱠᱷᱟᱱ ᱫᱚ ᱟᱴ ᱜᱮᱭᱟ ᱟᱫᱚ ᱚᱱᱠᱟᱱᱟᱜ ᱟᱴ ᱠᱟᱹᱢᱤ ᱫᱚ ᱵᱮᱥᱤᱨ ᱵᱷᱟᱜᱽ ᱵᱟᱭᱨᱮ ᱨᱮᱫᱚ ᱢᱟᱱᱮ ᱫᱚᱢᱮ ᱟᱴ ᱠᱟᱹᱢᱤ ᱫᱚ ᱵᱟᱝ ᱧᱟᱢᱚᱜᱼᱟ ᱟᱨ ᱱᱮᱛᱟᱨ ᱫᱚ ᱰᱤᱡᱤᱴᱮᱞ ᱡᱩᱜᱽ ᱠᱟᱱᱟ ᱥᱮ ᱡᱚᱛᱚ ᱨᱮᱜᱮ ᱢᱮᱥᱤᱱ ᱫᱤᱭᱮ ᱾ ᱢᱮᱥᱤᱱ ᱱᱟᱥᱮᱱᱟᱜ ᱵᱮᱱ ᱧᱮᱞ ᱡᱩᱛ ᱞᱮᱠᱷᱟᱡ ᱜᱮ ᱥᱮᱬᱟ ᱞᱮᱠᱷᱟᱡ ᱜᱮᱵᱮᱱ ᱟᱫᱚ ᱠᱚᱥᱴᱚ ᱫᱚ ᱵᱟᱝ ᱦᱳᱭᱳᱜ ᱛᱟᱵᱮᱱᱟ ᱾
ᱟᱪᱪᱷᱟ ᱾
ᱟᱞᱮ ᱚᱸᱰᱮ ᱫᱚ ᱡᱮᱢᱚᱱ ᱤᱭᱟᱹᱨ ᱫᱷᱤᱞᱤ ᱫᱷᱤᱨᱤᱞᱮ ᱯᱟᱹᱞᱤᱥᱮᱫ ᱠᱚ ᱛᱟᱦᱮᱱ ᱾ ᱛᱚᱜ ᱡᱟᱜ ᱦᱮᱸ ᱫᱷᱤᱨᱤᱞᱮ ᱯᱟᱹᱞᱮᱥᱮᱜ ᱠᱚ ᱛᱟᱸᱦᱮᱜ ᱡᱟ ᱠᱤᱪᱷᱩ ᱠᱟᱨᱵᱟᱨ ᱢᱟᱱᱮ ᱢᱤᱥᱤᱱ ᱛᱮᱜᱮ ᱾ ᱢᱟᱱᱮ ᱞᱟᱹᱴᱩ ᱞᱟᱹᱴᱩ ᱫᱷᱤᱨᱤ ᱳᱭ ᱮᱸ ᱥᱟᱭᱤᱰ ᱛᱮ ᱠᱚ ᱦᱳᱭᱳᱜᱼᱟ ᱢᱚᱴᱟᱢᱩᱴᱤ ᱫᱚᱥ ᱯᱷᱩᱴ ᱡᱮᱞᱮᱝ ᱛᱮ ᱫᱚᱥ ᱯᱷᱩᱴ ᱩᱥᱩᱞ ᱱᱚᱛᱮ ᱛᱤᱱ ᱯᱩᱴ ᱢᱟᱱᱮ ᱠᱩᱴᱩᱢ ᱫᱚ ᱵᱟᱵᱮᱱ ᱠᱩᱴᱩᱢ ᱫᱟᱲᱮᱭᱟᱠᱚᱣᱟ ᱮᱠᱟᱭ ᱛᱮᱫᱚ ᱾ ᱯᱩᱱ ᱦᱚᱲ ᱜᱟᱱ ᱞᱟᱜᱟᱜᱼᱟ ᱾ ᱛᱟᱯᱚᱨ ᱟᱫᱚ ᱟᱞᱮ ᱫᱚ ᱡᱟᱦᱟᱸ ᱛᱤᱱᱟᱹᱜ ᱞᱮ ᱠᱟᱹᱢᱤᱭᱮᱫ ᱛᱟᱦᱮᱸᱫ ᱾ ᱠᱩᱴᱩᱢ ᱵᱟᱲᱟ ᱫᱚ ᱦᱩᱭᱩᱜᱼᱟ ᱦᱩᱭ ᱫᱚ ᱟᱫᱚ ᱤᱭᱟᱹ ᱛᱮᱜᱮ ᱢᱟᱱᱮ ᱢᱤᱥᱤᱱ ᱛᱮᱜᱮ ᱾ ᱚᱱᱠᱟᱱᱟᱜ ᱤᱭᱟᱹ ᱢᱤᱥᱤᱱ ᱢᱮᱱᱟᱜᱼᱟ ᱾ ᱚᱱᱠᱟ ᱪᱤᱢᱴᱟᱹᱣᱟᱜ ᱢᱤᱥᱤᱱ ᱢᱮᱱᱟᱜᱼᱟ ᱪᱤᱢᱴᱟᱹᱭᱟ ᱵᱮᱱ ᱛᱟᱞᱟᱨᱮ ᱛᱟᱯᱚᱨ ᱢᱤᱥᱤᱱ ᱛᱮᱜᱮ ᱵᱮᱱ ᱠᱟᱨ ᱵᱟᱨᱟ ᱦᱟᱸᱰᱮ ᱵᱤᱱ ᱤᱫᱤᱭᱟ ᱚᱸᱰᱮ ᱵᱮᱱ ᱫᱚᱦᱚᱭ ᱭᱟ ᱾ ᱚᱱᱮ ᱡᱷᱚᱛᱚ ᱢᱤᱥᱤᱱ ᱛᱮᱜᱮ ᱢᱤᱥᱤᱱ ᱢᱤᱫ ᱦᱚᱲᱮ ᱪᱟᱹᱞᱩᱭᱟ ᱢᱤᱫ ᱦᱚᱲ ᱩᱱᱤ ᱫᱷᱤᱨᱤ ᱛᱮ ᱥᱟᱵ ᱵᱟᱜᱟᱣᱮᱞᱮ ᱮᱠᱷᱟᱡ ᱜᱮ ᱟᱡ ᱛᱮᱜᱮ ᱵᱟᱹᱭᱥᱟᱹ ᱮᱱ ᱜᱮ ᱡᱟᱦᱟᱸ ᱴᱷᱮᱜ ᱵᱮᱱ ᱤᱫᱤᱭᱟ ᱚᱸᱰᱮᱭ ᱫᱚᱦᱚᱭᱮᱱ ᱜᱮ ᱾ ᱢᱮᱥᱤᱱ ᱨᱮᱱᱟᱜ ᱥᱤᱥᱴᱮᱢ ᱜᱮ ᱡᱷᱚᱛᱚ ᱾ ᱢᱟᱱᱮ ᱥᱮᱬᱟ ᱞᱮᱠᱷᱟᱡ ᱵᱤᱱ ᱠᱚᱥᱴᱚ ᱵᱟᱝ ᱠᱟᱱᱟ ᱟᱫᱚ ᱢᱟᱱᱮ ᱚᱞᱚᱜ ᱜᱤᱫᱽᱨᱟᱹ ᱫᱚ ᱾ ᱟᱨ ᱡᱟᱦᱟᱸᱭ ᱚᱞᱚᱜ ᱠᱚ ᱵᱟᱭ ᱵᱟᱲᱟᱭᱟ ᱩᱱᱤ ᱫᱚ ᱱᱟᱥᱮᱱᱟᱜ ᱚᱥᱩᱵᱤᱛᱟ ᱦᱩᱭᱩᱜ ᱛᱟᱭ ᱜᱮᱭᱟ ᱾ ᱛᱳᱢᱟᱨ ᱡᱩᱫᱤ ᱟᱯᱮᱱ ᱰᱟᱹᱣᱩᱱ ᱨᱮᱱᱟᱜ ᱵᱟᱴᱟᱱ ᱠᱚ ᱵᱟᱵᱮᱱ ᱧᱮᱞ ᱧᱟᱢᱟ? ᱛᱟᱯᱚᱨ ᱨᱮᱯ ᱞᱟᱹᱭᱥ ᱨᱮᱱᱟᱜ ᱵᱟᱴᱟᱱ ᱠᱚ ᱵᱟᱵᱮᱱ ᱵᱩᱡᱽ ᱫᱟᱲᱮᱭᱟᱜ-ᱟ ᱛᱟᱦᱚᱞᱮ ᱠᱷᱟᱡ ᱫᱚ ᱫᱚᱢᱮ ᱞᱟᱹᱭ ᱵᱩᱡᱷᱟᱹᱣ ᱦᱩᱭᱩᱜ-ᱟ ᱥᱮ ᱵᱤᱱᱟᱹ ᱚᱞᱚᱜ ᱯᱟᱲᱦᱟ ᱜᱤᱫᱽᱨᱟᱹ ᱫᱚ
ᱚᱸᱻ ᱦᱳᱭ ᱦᱳᱭ
ᱟᱨ ᱠᱤᱪᱷᱩ ᱵᱟᱰᱟᱭ ᱛᱟᱦᱮᱱ ᱠᱷᱟᱡ ᱫᱚ ᱠᱩ ᱟᱨ ᱠᱤ ᱱᱟᱥᱮᱱᱟᱜ ᱛᱮᱜᱮ ᱵᱮᱱ ᱵᱩᱡᱟ᱾ ᱚᱱᱟᱛᱮ ᱢᱟᱱᱮ ᱵᱟᱭᱨᱮ ᱠᱟᱹᱢᱤ ᱫᱚ ᱯᱨᱟᱭ ᱡᱟᱦᱟᱱ ᱡᱤᱱᱤᱥ ᱜᱮ ᱵᱟᱨ ᱴᱷᱮᱡ ᱞᱤᱧ ᱦᱮᱞᱟᱣᱱᱟ ᱢᱤᱫ ᱴᱷᱮᱡ ᱫᱚ ᱡᱮᱢᱚᱱ- ᱯᱤᱴᱤ ᱠᱟᱹᱢᱤ ᱨᱮ ᱚᱸᱰᱮ ᱚᱸᱰᱮ ᱦᱚᱸ ᱟᱞᱜᱟ ᱜᱮᱭᱟ ᱚᱸᱰᱮ ᱦᱚᱸ ᱢᱤᱥᱤᱱ ᱫᱤᱭᱮ ᱠᱟᱱ ᱜᱮᱭᱟ᱾ ᱛᱚ ᱦᱟᱞᱠᱟ ᱡᱩᱫᱤ ᱚᱞᱚᱜ ᱯᱟᱲᱦᱟᱜ ᱵᱮᱱ ᱪᱮᱫ ᱠᱟᱜ-ᱟ ᱵᱟᱭᱨᱮ ᱠᱟᱹᱢᱤ ᱫᱚ ᱪᱮᱫ ᱜᱮ ᱵᱟᱝ ᱠᱟᱱᱟ᱾ ᱟᱞᱠᱟ ᱛᱮᱜᱮ ᱴᱟᱠᱟ ᱢᱟᱱᱮ ᱵᱟᱜᱟᱣ ᱡᱚᱜᱟᱣ ᱫᱟᱲᱮᱭᱟᱜ-ᱟ ᱵᱮᱱ᱾
ᱟᱪᱷᱟ ᱟᱪᱷᱟ ᱜᱚᱝᱠᱮ ᱯᱤᱴᱤ ᱫᱚ ᱢᱟᱱᱮ ᱚᱱᱟ ᱪᱮᱫ ᱴᱤᱢ ᱵᱮᱱᱟᱣᱟ?
ᱯᱮᱴᱤ ᱫᱚ ᱢᱟᱱᱮ ᱢᱟᱨᱤ ᱯᱤᱴᱤ ᱠᱚ ᱤᱫᱤᱭᱮᱫ ᱛᱟᱦᱮᱱ ᱛᱟᱨᱯᱚᱨ ᱢᱟᱨᱤ ᱯᱤᱴᱤ ᱤᱫᱤ ᱠᱟᱛᱮᱫ ᱢᱤᱫ ᱥᱟᱣ ᱨᱮᱫᱚ ᱠᱚ ᱤᱭᱟᱹ ᱠᱮᱫ ᱜᱮ ᱢᱟᱱᱮ ᱯᱮᱠ ᱠᱟᱛᱮ ᱠᱚ ᱤᱫᱤᱭᱟ ᱾ ᱫᱚᱢᱮ ᱞᱟᱹᱴᱩ ᱠᱟᱛᱮᱫ ᱢᱟᱱᱮ ᱫᱚᱢᱮ ᱢᱟᱨᱟᱝ ᱠᱚ ᱵᱩᱲᱦᱩᱣᱟᱜ-ᱟ ᱚᱱᱟ ᱛᱟᱨ ᱛᱚᱯᱟᱜ ᱠᱟᱛᱮᱫ ᱢᱤᱫ ᱥᱟᱨ ᱨᱮᱫᱚ ᱠᱩ ᱠᱷᱳᱲᱟ ᱟᱨ ᱜᱷᱮᱣᱞᱟᱮᱱ ᱜᱮ ᱜᱷᱮᱣᱞᱟ ᱠᱟᱛᱮᱫ ᱢᱤᱫ ᱥᱮᱫ ᱫᱚ ᱮᱠᱫᱚᱢ ᱯᱩᱨᱟᱹ ᱱᱟᱣᱟ ᱠᱟᱛᱮᱫ ᱩᱰᱩᱠ ᱮᱱ ᱜᱮ ᱟᱫᱚ ᱚᱱᱟ ᱢᱤᱫᱴᱮᱱ ᱤᱭᱟᱹ ᱛᱟᱦᱮᱱᱟ ᱾ ᱮᱸ ᱰᱟᱝ ᱞᱮᱠᱟ ᱦᱩᱭᱱᱟ ᱰᱟᱝ ᱨᱮ ᱢᱮᱲᱦᱟᱣ ᱦᱮᱞᱟᱣ ᱮᱱᱜᱮ ᱾ ᱫᱳ ᱚᱱᱟ ᱦᱚᱸ ᱵᱚᱦᱩᱛ ᱳᱭᱮᱴ ᱢᱮᱱᱟᱜ-ᱟ ᱾ ᱢᱤᱫᱴᱮᱱ ᱜᱮ ᱢᱚᱴᱟᱢᱩᱴᱤ ᱛᱟᱦᱮᱱᱟ ᱯᱚᱱᱨᱚ ᱠᱩᱱᱴᱮᱞ ᱠᱩᱲᱤ ᱠᱩᱱᱴᱮᱞ ᱾ ᱠᱟ ᱴᱟᱜ ᱫᱚ ᱯᱚᱧᱪᱟᱥ ᱠᱩᱱᱴᱮᱞ ᱫᱷᱟᱹᱵᱤᱡ ᱦᱚᱸ ᱛᱟᱦᱮᱱᱟ ᱾ ᱚᱱᱟ ᱦᱚᱸ ᱢᱮᱥᱤᱱ ᱫᱤᱭᱮᱜᱮ ᱠᱟᱨᱵᱟᱨ ᱚᱸᱰᱮ ᱦᱚᱸ ᱚᱸᱰᱮ ᱦᱚᱸ ᱠᱳᱱᱳ ᱠᱚᱥᱴᱚ ᱫᱚ ᱵᱟᱝ ᱦᱳᱭᱳᱜ-ᱟ ᱾ ᱢᱮᱥᱤᱱ ᱥᱟᱞᱟᱜ ᱚᱸᱰᱮ ᱫᱚ ᱟᱨᱚ ᱵᱟᱨ ᱵᱟᱨᱭᱟ ᱜᱤᱫᱽᱨᱟᱹ ᱠᱤᱱ ᱫᱚᱨᱠᱟᱨ ᱚᱱᱟ ᱫᱚ ᱜᱳᱞ ᱧᱚᱜ ᱜᱮᱭᱟ ᱥᱮ ᱟᱫᱚ ᱴᱷᱮᱞᱟᱣ ᱵᱟᱜᱟᱣ ᱞᱟᱜᱟᱜ-ᱟ ᱱᱟᱸᱥᱮᱱᱟᱜ ᱾ ᱛᱚᱜ ᱟᱹᱞᱤᱧ ᱫᱚ ᱡᱟᱦᱟᱸ ᱴᱷᱮᱡ ᱜᱮᱞᱤᱧ ᱠᱟᱹᱢᱤᱭᱮᱫ ᱛᱟᱦᱮᱱ ᱢᱟᱱᱮ, ᱠᱤᱪᱷᱩ ᱚᱞᱚᱜ ᱯᱟᱲᱦᱟᱜ ᱞᱤᱧ ᱵᱟᱲᱟᱭᱟ ᱥᱮ ᱟᱫᱚ ᱢᱤᱥᱤᱱ ᱨᱮᱜᱮ ᱠᱚ ᱟᱲᱟᱜ ᱟᱞᱤᱧ ᱠᱟᱱ ᱛᱟᱦᱮᱸᱫ᱾ ᱛᱟᱯᱚᱨ ᱟᱞᱮ ᱥᱮᱫ ᱫᱚ ᱵᱮᱥᱤ ᱫᱚ ᱩᱱᱟᱹᱜ ᱯᱟᱲᱦᱟᱣ ᱜᱤᱫᱽᱨᱟᱹ ᱫᱚ ᱵᱟᱹᱱᱩᱜ ᱠᱚᱣᱟ ᱴᱩᱠ ᱴᱟᱠ ᱠᱚ ᱯᱟᱲᱦᱟᱣ ᱠᱟᱜ-ᱟ᱾ ᱟᱵᱮᱱ ᱫᱚ ᱵᱮᱱ ᱫᱟᱬᱟᱣ ᱠᱟᱫᱟ ᱥᱮ ᱵᱟᱝ ᱵᱟᱭᱨᱮ ᱠᱚ ᱫᱚ?
ᱦᱮᱸ ᱜᱚᱝᱠᱮ ᱟᱹᱞᱤᱧ ᱫᱚ ᱵᱟᱹᱞᱤᱧ ᱫᱟᱬᱟ ᱠᱟᱫᱟ ᱚᱲᱟᱜ ᱨᱮᱜᱮ ᱥᱟᱹᱨᱤ ᱜᱮ ᱯᱟᱲᱦᱟᱣ ᱵᱟᱲᱟᱭ ᱦᱩᱭᱩᱜ ᱠᱟᱱ ᱜᱮᱭᱟ ᱾
ᱚᱸᱻ
ᱛᱚ ᱪᱟᱞᱟᱣ ᱦᱳᱭᱳᱜ-ᱟ ᱦᱟᱸᱜ ᱟᱨ ᱡᱚᱠᱷᱚᱱ ᱵᱟᱨᱦᱮ ᱠᱟᱹᱢᱤ ᱪᱟᱞᱟᱣ ᱦᱩᱭᱩᱜ ᱜᱮᱭᱟ ᱦᱟᱸᱜ ᱱᱚᱛᱮ ᱨᱮᱫᱚ ᱦᱟᱸᱜ ᱪᱮᱫ ᱮᱢ ᱪᱤᱠᱟᱹᱭᱟ ᱦᱟᱸᱜ?
ᱪᱮᱫ ᱨᱮᱵᱮᱱ ᱚᱞᱚᱜ ᱠᱟᱱᱟ?
ᱪᱮᱫ ᱜᱚᱢᱠᱮᱢ ᱞᱟᱹᱭ ᱠᱮᱫᱟ?
ᱢᱮᱱ ᱫᱟᱹᱞᱤᱧ ᱚᱠᱟ
ᱩᱸ ᱴᱩᱭᱮᱞᱵᱷ ᱾
ᱚᱸ ᱴᱩᱭᱮᱞᱯᱷ ᱨᱮ ᱾
ᱦᱮᱸ ᱜᱚᱝᱠᱟ᱾
ᱟᱹᱞᱤᱧ ᱫᱚ ᱥᱮᱠᱮᱱᱰ ᱤᱭᱟᱨ ᱫᱷᱟᱹᱵᱤᱡ ᱞᱤᱧ ᱯᱟᱲᱦᱟᱣ ᱞᱮᱫᱟ ᱩᱸ ᱾ ᱫᱩᱦᱟᱡᱟᱨ ᱛᱮᱭᱤᱥ ᱨᱮ ᱥᱮᱠᱮᱱᱰ ᱰᱤᱭᱟᱨ ᱨᱮᱞᱤᱧ ᱵᱟᱹᱜᱤᱭ ᱠᱟᱫᱟ ᱥᱮᱠᱮᱱᱰ ᱰᱤᱭᱟᱨ ᱞᱮᱜᱮ ᱢᱟ ᱠᱚᱢ ᱵᱤ ᱵᱟᱹᱫᱤᱭᱟᱹ ᱫᱚ ᱵᱟᱝ ᱢᱟᱱᱮ ᱠᱚᱞᱮᱡᱽ ᱫᱚ ᱵᱟᱹᱞᱤᱧ ᱠᱚᱢᱯᱞᱤᱴ ᱠᱟᱫᱟ ᱾
ᱟᱪᱷᱟ᱾
ᱟᱯᱮ ᱥᱮᱫ ᱫᱚ ᱛᱟᱦᱚᱞᱮ ᱦᱩᱲᱩ ᱨᱚᱦᱚᱭ ᱠᱚᱫᱚ ᱯᱩᱨᱟᱹᱣ ᱵᱟᱲᱟ ᱦᱳᱭ ᱠᱟᱱᱟ ᱯᱨᱟᱭ ᱜᱮ ᱵᱟᱝ᱾
ᱦᱮᱸ ᱜᱚᱝᱠᱮ ᱯᱨᱟᱭ ᱜᱮ ᱯᱩᱨᱟᱹᱣ ᱟᱠᱟᱱᱟ ᱾
ᱦᱩᱲᱩ ᱠᱚᱫᱚ ᱥᱚᱠᱛᱚ ᱵᱟᱲᱟᱣ ᱟᱠᱟᱱᱟ ᱦᱟᱹᱲᱭᱟᱹᱲ ᱵᱟᱲᱟᱣ ᱟᱠᱟᱱᱟ ᱵᱟᱝ?
ᱦᱮᱸ ᱜᱚᱝᱠᱮ᱾
ᱟᱞᱮ ᱥᱮᱡ ᱫᱚ ᱨᱚᱦᱚᱭ ᱪᱟᱹᱞᱩᱜ ᱠᱟᱱ ᱜᱮᱭᱟ ᱟᱹᱣᱨᱤ ᱯᱩᱨᱟᱹᱜ-ᱟ ᱮᱠᱷᱚᱱ ᱦᱚᱸ᱾
ᱟᱪᱪᱷᱟ᱾ ᱟᱪᱪᱷᱟ ᱜᱚᱝᱠᱮ ᱟᱯᱮ ᱥᱮᱫ ᱫᱚ ᱛᱚᱵᱮ ᱫᱟᱜ ᱡᱟᱹᱲᱤ ᱛᱮ ᱦᱟᱹᱠᱩ ᱥᱟᱵ ᱵᱟᱲᱟ ᱠᱚ ᱜᱮᱭᱟ ᱥᱮ ᱵᱟᱝ?
ᱦᱟᱹᱠᱩ ᱫᱚ ᱫᱟᱜ ᱥᱟᱵ ᱵᱟᱲᱟᱣ ᱠᱚᱜᱮᱭᱟᱞᱮ ᱛᱚ ᱱᱮᱥ ᱫᱚ ᱚᱱᱠᱟ ᱫᱚ ᱵᱟᱝ ᱠᱚ ᱨᱟᱠᱟᱵ ᱠᱟᱱᱟ ᱦᱟᱠᱩ ᱫᱟᱜ ᱜᱮ ᱵᱟᱭ ᱫᱟᱜ ᱠᱟᱫᱟᱭ ᱥᱮ ᱾
ᱟᱪᱪᱷᱟ ᱾
ᱛᱚ ᱦᱟᱹᱠᱩ ᱨᱮᱱᱟᱜ ᱚᱱᱠᱟ ᱟᱢᱫᱟᱱᱤ ᱜᱮ ᱵᱟᱹᱱᱩᱜ-ᱟ ᱟᱹᱝ ᱵᱟᱠᱷᱟᱡ ᱫᱚ ᱱᱤᱫᱟᱹᱨ ᱫᱚ ᱜᱚᱸᱜᱷᱟ ᱠᱟᱴᱠᱚᱢ ᱠᱚ ᱫᱚᱢᱮ ᱠᱚ ᱧᱟᱢ ᱵᱟᱲᱟᱜ ᱠᱟᱱ ᱛᱟᱦᱮᱱᱟ ᱱᱮᱛᱟᱨ ᱜᱚᱸᱜᱷᱟ ᱠᱟᱴᱠᱚᱢ ᱠᱚ ᱠᱚᱢ ᱠᱟᱱᱟ ᱛᱚ ᱠᱷᱮᱛ ᱵᱟᱹᱫᱽ ᱨᱮ ᱚᱠᱟᱨᱮ ᱵᱤᱱ ᱧᱟᱢ ᱠᱚᱣᱟ ᱾ ᱟᱹᱰᱤ ᱚᱥᱩᱵᱤᱫᱷᱟ ᱾ ᱞᱟᱦᱟ ᱛᱮ ᱫᱚᱠᱚ ᱧᱟᱢ ᱵᱟᱲᱟᱜ ᱠᱟᱱ ᱛᱟᱦᱮᱱ ᱯᱷᱟᱨᱟᱭ ᱜᱮ ᱾
ᱡᱮᱱᱚᱱᱠᱟ ᱟᱯᱮᱥᱮᱫ ᱫᱚ ᱥᱚᱵᱡᱤ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝᱜᱮ?
ᱦᱮᱸ ᱥᱚᱵᱡᱤ ᱠᱚᱫᱚ ᱠᱚ ᱪᱟᱥ ᱵᱟᱲᱟᱭᱟ ᱟᱫᱚ ᱱᱤᱭᱟᱹ ᱱᱤᱭᱟᱹ ᱥᱤᱡᱤᱱ ᱨᱮᱫᱚ ᱵᱚᱨᱥᱟ ᱫᱤᱱ ᱫᱚ ᱵᱤᱥᱤ ᱫᱚ ᱥᱚᱵᱡᱤ ᱫᱚ ᱵᱟᱝᱠᱚ ᱪᱟᱥ ᱟ ᱦᱩᱲᱩ ᱨᱚᱦᱚᱭ ᱨᱮᱜᱮ ᱡᱚᱛᱚ ᱦᱚᱲ ᱠᱚ ᱤᱭᱟᱹ ᱠᱚᱜ-ᱟ ᱾